ᱦ
ᱚᱠᱟ ᱞᱮᱠᱟ ᱢᱮᱱᱟᱢᱟ ᱦᱮᱸ ᱡᱚᱦᱟᱨ ᱜᱮ
ᱮᱻ
ᱚᱠᱟᱞᱮ ᱞᱮᱠᱟ ᱢᱮᱱᱟᱢᱟ
ᱱᱟᱯᱟᱭ ᱜᱮ ᱟᱢᱜᱮ ᱪᱮᱫᱠᱟ
ᱦᱮᱸ ᱤᱧᱦᱚᱸ ᱱᱤᱛᱚᱜ ᱫᱚ ᱱᱟᱯᱟᱭ ᱜᱮ ᱢᱤᱱᱟᱹᱧᱟ
ᱪᱮᱫ ᱠᱚ ᱠᱟᱹᱢᱤ ᱪᱟᱞᱟᱜ ᱠᱟᱱᱟ
ᱠᱟᱹᱢᱤ ᱠᱚᱫᱚ ᱱᱚᱭ ᱨᱚᱦᱚᱭ ᱠᱟᱹᱢᱤ ᱠᱚᱜᱮ ᱪᱟᱞᱟᱜ ᱠᱟᱱᱟ ᱱᱤᱛ ᱫᱚ ᱦᱟᱸᱜ
ᱚᱻ ᱛᱤᱱᱟᱹᱜ ᱜᱟᱱ ᱫᱚ ᱦᱮᱸ ᱟᱞᱮ ᱥᱮᱫ ᱨᱚᱦᱚᱭ ᱫᱟᱞᱮ ᱟᱞᱮ ᱦᱚᱸ
ᱟᱪᱪᱷᱟ ᱟᱪᱪᱷᱟ
ᱠᱟᱹᱴᱤᱡ ᱠᱤᱪᱷᱩ ᱫᱚᱞᱮ ᱨᱚᱦᱚᱭ ᱠᱟᱫᱟ ᱠᱤᱪᱷᱩ ᱫᱚ ᱢᱮᱱᱟᱜ ᱜᱮᱭᱟ ᱟᱨ ᱮᱠᱷᱚᱱ ᱟᱞᱮ ᱫᱚ ᱠᱮᱱᱮᱞ ᱫᱟᱜ ᱟᱥᱟ ᱵᱷᱚᱨᱥᱟ ᱪᱟᱥ ᱜᱷᱩᱴᱩ ᱪᱟᱨᱟ ᱠᱚᱦᱚᱸ ᱟᱹᱣᱨᱤ ᱞᱮ ᱜᱤᱰᱤᱭᱟ
ᱟᱪᱪᱷᱟ ᱟᱪᱪᱷᱟ
ᱦᱩᱸ ᱟᱫᱚ ᱱᱤᱭᱟᱹ ᱨᱚᱦᱚᱭ ᱠᱟᱛᱮᱜ ᱜᱮ ᱛᱷᱟᱠ ᱫᱟᱢᱟᱜ ᱦᱩᱭᱩᱜᱼᱟ ᱟᱨᱠᱤ
ᱦᱳᱭ ᱦᱳᱭ
ᱟᱯᱮ ᱥᱮᱫ ᱫᱚ
ᱦᱳᱭ ᱟᱞᱮ ᱥᱮᱫ ᱦᱚᱸ ᱱᱚᱝᱠᱟ ᱨᱚᱦᱚᱭ ᱦᱟᱸᱜ ᱮᱦᱚᱵ ᱟᱠᱟᱱᱟ ᱦᱟᱸᱜ ᱮᱠᱷᱚᱱᱳ ᱦᱟᱸᱜ ᱠᱟᱹᱴᱤᱡ ᱫᱟᱜ ᱠᱚ ᱠᱷᱟᱹᱛᱤᱨ ᱛᱮᱜᱮ ᱦᱟᱸᱜ ᱠᱟᱹᱴᱤᱡ ᱚᱱᱠᱟ ᱯᱩᱨᱟᱹ ᱵᱟᱹᱫᱽ ᱫᱚ ᱨᱚᱦᱚᱭ ᱵᱟᱝ ᱪᱟᱵᱟ ᱟᱠᱟᱱᱟ ᱾
ᱚ ᱥᱮᱨᱢᱟ ᱪᱮᱫ ᱠᱟᱭ ᱫᱟᱜ ᱮᱫᱟ ᱚᱱᱛᱮ
ᱥᱮᱨᱢᱟ ᱚᱱᱠᱟ ᱵᱟᱹᱫᱽ ᱵᱟᱹᱫᱽ ᱛᱮ ᱞᱟᱹᱭ ᱜᱟᱱᱚᱜᱼᱟ ᱾ ᱦᱚᱞᱟᱱᱚᱜ ᱫᱟᱜᱟᱜ ᱞᱮᱟᱭ ᱛᱮᱦᱮᱧ ᱫᱚ ᱨᱤᱢᱤᱞ ᱜᱮ ᱨᱤᱢᱤᱞ ᱠᱮᱫᱟᱭ ᱫᱟᱜ ᱫᱚ ᱵᱟᱹᱱᱩᱜ ᱾ ᱟᱵᱟᱨ ᱥᱤᱛᱩᱝ ᱟᱞᱮ ᱠᱟᱱᱟᱭ ᱦᱟᱸᱜ ᱟᱵᱟᱨ ᱛᱤᱥ ᱪᱚᱭ ᱫᱟᱜ ᱟᱞᱮᱭᱟ ᱦᱟᱸᱜ ᱾
ᱦᱮᱸ ᱟᱞᱮ ᱥᱮᱫ ᱫᱚᱭ ᱫᱟᱜ ᱮᱫᱟ ᱛᱮᱦᱤᱧ ᱥᱮᱛᱟᱜ ᱠᱷᱚᱱ ᱢᱟᱱᱮ ᱯᱮ ᱢᱟᱦᱟ ᱯᱮ ᱢᱟᱦᱟ ᱫᱤᱱ ᱵᱟᱭ ᱫᱟᱜ ᱟᱠᱟᱫᱟ ᱟᱨᱠᱤ ᱨᱤᱢᱤᱞ ᱨᱤᱢᱤᱞ ᱠᱮᱫᱟᱭ ᱯᱟᱨᱚᱢ ᱤᱫᱤ ᱠᱮᱫᱟᱭ ᱾ ᱦᱮᱸ ᱟᱨ ᱛᱮᱦᱮᱧ ᱫᱚ ᱥᱮᱛᱟᱜ ᱵᱮᱲᱟ ᱠᱟᱹᱴᱤᱡ ᱮ ᱡᱚᱨᱚ ᱠᱮᱫᱟ ᱟᱨᱠᱤ ᱡᱳᱨ ᱧᱚᱜ ᱟᱨ ᱱᱤᱛᱚᱜ ᱯᱷᱤᱴᱤ ᱯᱷᱴᱟᱭ ᱡᱚᱨᱚᱜ ᱠᱟᱱ ᱜᱮᱭᱟ
ᱛᱟᱦᱚᱞᱮ ᱱᱚᱜ-ᱚᱭ ᱨᱚᱦᱚᱭ ᱠᱚ ᱪᱟᱵᱟ ᱠᱟᱛᱮᱜ ᱪᱮᱫ ᱠᱚᱯᱮ ᱠᱟᱹᱢᱤ ᱵᱟᱲᱟᱭᱟ
ᱟᱞᱮ ᱟᱫᱚ ᱨᱚᱦᱚᱭ ᱠᱚ ᱪᱟᱵᱟ ᱞᱮᱱ ᱠᱷᱟᱱ ᱫᱚ ᱟᱫᱚ ᱤᱭᱟᱹ ᱛᱚ ᱨᱚᱦᱚᱭ ᱵᱤᱥᱨᱟᱢ ᱠᱟᱛᱮ ᱟᱫᱚ ᱦᱮᱲᱮᱫ ᱠᱚ ᱦᱮᱲᱮᱫ ᱠᱚ ᱦᱮᱲᱮᱫ ᱠᱚ ᱪᱟᱵᱟ ᱞᱮᱱᱠᱷᱟᱱ ᱵᱤᱨᱤ ᱫᱤᱥᱚᱢ ᱦᱚᱲᱟᱜ ᱛᱩᱢᱟᱹᱞ ᱡᱚᱢ ᱾
ᱟᱫᱚ ᱵᱤᱨ ᱫᱤᱥᱚᱢ ᱨᱮ ᱪᱮᱫ ᱠᱚᱫᱚ ᱯᱮ ᱛᱩᱢᱟᱹᱞ ᱛᱮ
ᱛᱮ ᱪᱮ ᱥᱟᱦᱟᱱ ᱥᱟᱠᱟᱢ ᱵᱤᱨ ᱫᱤᱥᱚᱢ ᱦᱚᱲ ᱫᱚ ᱵᱟᱠᱚ ᱫᱩᱲᱩᱵ ᱛᱷᱤᱨᱚᱜ ᱟᱛᱚ ᱟᱨᱠᱤ ᱢᱟᱱᱮ ᱤᱭᱥᱮ ᱢᱟᱱᱮ ᱠᱟᱹᱢᱤ ᱨᱮᱭᱟᱜ ᱥᱮᱥ ᱜᱮ ᱵᱟᱹᱱᱩᱜᱼᱟ ᱟᱨᱠᱤ ᱥᱚᱨᱤᱛ ᱨᱮ ᱵᱤᱥᱨᱟᱢ ᱵᱟᱹᱱᱩᱜᱼᱟ ᱾
ᱟᱪᱷᱟ ᱟᱪᱷᱟ ᱾
ᱟᱯᱮ ᱫᱚ ᱪᱮᱫ ᱫᱤᱥᱚᱢ?
ᱟᱞᱮ ᱫᱚ ᱦᱟᱸᱜ ᱱᱟᱢᱟᱞ ᱫᱤᱥᱚᱢ ᱾
ᱱᱟᱢᱟᱞ ᱫᱤᱥᱚᱢ
ᱦᱳᱭ ᱦᱳᱭ ᱵᱤᱨ ᱠᱚᱫᱚ ᱵᱟᱹᱱᱩᱜᱼᱟ ᱟᱞᱮ ᱥᱮᱫ ᱫᱚ ᱦᱟᱸᱜ ᱾
ᱚ ᱱᱟᱢᱟᱞ ᱢᱟᱱᱮ ᱚᱠᱟ ᱥᱟᱭᱤᱰ
ᱱᱟᱢᱟᱞ ᱫᱚ ᱞᱟᱹᱭ ᱜᱟᱱᱚᱜᱼᱟ ᱡᱟᱦᱟᱸ ᱫᱚ ᱦᱟᱱᱛᱮ ᱦᱩᱜᱽᱞᱤ ᱵᱚᱨᱫᱷᱚᱢᱟᱱ ᱥᱮᱫ
ᱚ ᱟᱪᱷᱟ ᱚᱱᱛᱮ ᱫᱚᱠᱚ ᱛᱟᱦᱚᱞᱮ ᱠᱚ ᱨᱚᱦᱚᱭ ᱜᱚᱫ ᱠᱮᱫᱟ ᱵᱟᱝ ᱚᱱᱛᱮ ᱠᱚ ᱪᱟᱥ ᱪᱮᱫ ᱠᱚᱠᱚ ᱪᱟᱥᱟ ᱚᱱᱛᱮ
ᱱᱚᱱᱛᱮ ᱫᱚ ᱱᱚᱜᱼᱚᱭ ᱦᱳᱲᱩ ᱵᱟᱫ ᱠᱟᱛᱮ ᱦᱚᱸ ᱟᱹᱰᱤ ᱟᱭᱢᱟ ᱜᱮ ᱪᱟᱥ ᱦᱩᱭᱩᱜᱼᱟ ᱡᱮ ᱨᱚᱠᱚᱢ ᱠᱤ ᱟᱹᱞᱩ ᱦᱩᱭᱩᱜᱼᱟ ᱾ ᱯᱮᱭᱟᱡᱽ ᱛᱟᱯᱚᱨ ᱟᱱᱟᱡᱽ ᱯᱟᱹᱛᱤ ᱠᱚ ᱛᱟᱯᱚᱨ ᱯᱟᱴ ᱠᱚ ᱚᱱᱟ ᱠᱚ ᱵᱟᱹᱲᱛᱤ ᱪᱟᱥᱚᱜᱼᱟ ᱾
ᱚ ᱪᱮᱫ ᱮᱢ ᱞᱟᱹᱭ ᱠᱮᱫᱟ ᱯᱟᱛ
ᱯᱟᱴ ᱯᱟᱴ ᱯᱟᱴ ᱟᱲᱟᱜ ᱵᱟᱵᱤᱱ ᱡᱚᱢ ᱟᱠᱟᱫ ᱵᱟᱢ ᱡᱚᱢ ᱟᱠᱟᱫ
ᱪᱮ ᱪᱮᱫ ᱯᱟᱴ ᱚᱱᱟ ᱫᱚ
ᱚᱱᱟ ᱫᱚ ᱚᱱᱮ ᱤᱭᱟᱹ ᱞᱮᱠᱟ ᱫᱟᱲᱮᱜᱼᱟ ᱾ ᱡᱷᱟᱹᱞ ᱡᱷᱟᱹᱞ ᱮᱠᱫᱚᱢ ᱚᱱᱟ ᱫᱚ ᱤᱭᱟᱹ ᱦᱩᱭᱩᱜᱼᱟ ᱥᱩᱛᱟᱹᱢ ᱥᱩᱛᱟᱹᱢ ᱯᱟᱴ ᱵᱚᱥᱛᱟ ᱵᱟᱵᱚ ᱵᱟᱢ ᱧᱮᱞ ᱟᱠᱟᱫ ᱛᱮ ᱯᱟᱴ ᱵᱚᱥᱛᱟ ᱠᱚ
ᱵᱟᱝ ᱢᱟᱱᱮ ᱪᱮᱫ ᱤᱧ ᱞᱟᱹᱭᱫᱟ ᱚᱱᱮ ᱚᱱᱟ ᱜᱮ ᱚᱱᱟ ᱜᱮ ᱠᱚ ᱢᱟᱱᱮ ᱠᱚ ᱜᱮᱫ ᱠᱟᱛᱮ ᱫᱟᱜ ᱨᱮᱠᱚ ᱡᱚᱵᱮᱭᱟ
ᱦᱳᱭ ᱦᱳᱭ ᱦᱳᱭ ᱾
ᱟᱨ ᱠᱚ ᱫᱟᱞᱟ
ᱦᱳᱭ ᱫᱟᱞᱟ ᱠᱚ ᱥᱩᱛᱟᱹᱢ ᱠᱚ ᱩᱰᱩᱜᱟ
ᱚᱸᱻ᱾ ᱱᱚᱛᱮ ᱨᱮᱦᱚᱸ ᱟᱹᱰᱤ ᱟᱹᱰᱤ ᱟᱹᱰᱤ ᱦᱩᱰᱤᱧ ᱨᱤᱧ ᱧᱮᱞ ᱞᱮᱫ ᱛᱟᱦᱮᱸᱜ ᱟᱨᱠᱤ ᱩᱱᱟᱹᱜ ᱫᱚ ᱵᱟᱹᱧ ᱫᱤᱥᱟᱹᱭᱮᱫᱟ ᱪᱮᱫ ᱠᱟᱱᱟᱜ ᱯᱟᱴ ᱨᱮᱠᱚ ᱠᱚᱨᱟᱣ ᱞᱮᱫ ᱛᱟᱦᱮᱸᱫ ᱟᱨᱠᱤ?
ᱦᱩᱸ ᱦᱳᱭ ᱚᱱᱟ ᱫᱚ ᱫᱟᱜ ᱨᱮᱠᱚ ᱡᱚᱵᱮ ᱫᱚᱦᱚ ᱠᱟᱜᱼᱟ ᱟᱫᱚ ᱦᱟᱸᱜ ᱤᱭᱟᱹᱜ ᱛᱮ ᱟᱫᱚ ᱚᱱᱟ ᱠᱚ ᱥᱚᱵᱚᱫᱟ ᱦᱟᱸᱜ
ᱚᱻ ᱾
ᱛᱟᱦᱚᱞᱮ ᱚᱱᱛᱮᱱᱟᱜ ᱤᱭᱟᱹ ᱱᱟᱢᱟᱞ ᱫᱤᱥᱚᱢ ᱠᱚᱨᱮᱱᱟᱜ ᱚᱱᱟ ᱠᱟᱹᱢᱤ ᱠᱚᱨᱮᱱᱟᱜ ᱨᱮᱴ ᱠᱚ ᱪᱮᱫ ᱴᱠᱟ ᱟᱨᱠᱤ ᱾
ᱠᱟᱹᱢᱤ ᱠᱚᱫᱚ ᱦᱟᱸᱜ ᱨᱮᱹᱴ ᱫᱚ ᱵᱟᱹᱲᱛᱤ ᱵᱟᱹᱲᱛᱤ ᱜᱮ ᱞᱟᱹᱭ ᱜᱟᱱᱚᱜᱼᱟ ᱟᱞᱮ ᱥᱮᱫ ᱫᱚ ᱦᱟᱸᱜ
ᱛᱟᱣ
ᱢᱟᱱᱮ ᱡᱩᱫᱤ ᱫᱤᱱ ᱢᱚᱡᱩᱨᱤ ᱡᱩᱫᱤ ᱥᱟᱵ ᱢᱮ ᱨᱟᱡᱽ ᱢᱤᱥᱛᱨᱤ ᱠᱟᱹᱢᱤ ᱨᱮᱵᱤᱱ ᱠᱟᱹᱢᱤᱭ ᱠᱟᱱᱟ ᱟ ᱟᱞᱮ ᱞᱳᱠᱟᱞ ᱨᱮᱫᱚ ᱦᱟᱸᱜ ᱦᱚᱭ ᱯᱩᱱ ᱥᱚ ᱴᱟᱠᱟ ᱠᱟᱛᱮᱮᱫ ᱠᱚ ᱮᱢᱟ ᱠᱚᱣᱟ ᱞᱮᱵᱟᱨ ᱫᱚ ᱟᱨ ᱢᱤᱥᱛᱤᱨᱤ ᱫᱚ ᱦᱟᱸᱜ ᱥᱟᱲᱮ ᱢᱚᱬᱮ ᱥᱚ ᱠᱟᱛ ᱠᱚ ᱮᱢᱟ ᱠᱚᱣᱟ ᱦᱟᱸᱜ ᱟᱵᱟᱨ ᱡᱩᱫᱤ ᱢᱟᱱᱮ ᱪᱟᱥ ᱪᱟᱥ ᱠᱟᱹᱢᱤ ᱪᱟᱥ ᱠᱟᱹᱢᱤ ᱫᱚ ᱦᱟᱸᱜ ᱱᱤᱛᱚᱜ ᱚᱠᱚᱭ ᱪᱟᱥᱚ ᱴᱟᱠᱟ ᱠᱟᱛᱮ ᱦᱟᱸᱜ ᱪᱟᱞᱟᱜ ᱠᱟᱱᱟ ᱦᱟᱸᱜ ᱱᱚᱛᱮ ᱫᱚ ᱦᱟᱸᱜ
ᱢᱟᱱᱮ ᱴᱷᱤᱠᱟᱹ ᱥᱮ ᱢᱟᱱᱮ ᱮᱢᱱᱤ ᱟᱨᱠᱤ ᱠᱚᱛᱩ ᱫᱟ ᱟᱨᱠᱤ ᱪᱮᱫᱠᱟ ᱠᱚᱛᱩ ᱫᱟ ᱚᱱᱛᱮ
ᱢᱟᱱᱮ ᱚᱱᱠᱟ ᱦᱟᱸᱜ ᱤᱭᱟᱹ ᱟᱫᱚ ᱱᱚ ᱝᱠᱟ ᱦᱟᱸᱜ ᱠᱚ ᱛᱩᱫᱟ ᱡᱮ ᱵᱤᱜᱷᱟᱹᱨᱮ ᱱᱚᱝᱠᱟ ᱴᱤ ᱥᱮ ᱱᱚᱴᱤ? ᱠᱚ ᱮᱢᱟ ᱠᱚᱣᱟ ᱦᱟᱸᱜ᱾ ᱟᱞᱮ ᱥᱮᱜ ᱫᱚ ᱚᱱᱠᱟ ᱠᱚ ᱮᱢᱟ ᱠᱚᱣᱟ ᱵᱤᱜᱷᱟᱹᱲᱮ ᱟᱴ ᱴᱤ ᱱᱚ ᱴᱤ᱾ ᱦᱳᱭ, ᱠᱟᱹᱴᱤᱡ ᱞᱟᱹᱴᱩ ᱞᱟᱹᱴᱩ ᱧᱚᱜ ᱜᱮᱭᱟ᱾
ᱟᱨ, ᱟᱪᱪᱷᱟ ᱵᱤᱜᱷᱟᱹᱨᱮ ᱟᱴᱴᱤ ᱱᱚ ᱴᱤ ᱛᱤᱱ ᱵᱳᱲᱚ ᱠᱚ ᱟᱴᱤᱭᱟ? ᱢᱤᱫ ᱦᱟᱛᱟ ᱵᱟᱨ ᱦᱟᱛᱟ,
ᱦᱳᱭ ᱚᱱᱠᱟ ᱢᱤᱜ ᱦᱟᱛᱟ ᱠᱷᱚᱱ ᱫᱚ ᱠᱟᱹᱴᱤᱡ ᱵᱮᱥᱤ ᱧᱚᱜ ᱜᱮ ᱞᱟᱹᱭ ᱜᱟᱱᱚᱜᱼᱟ ᱦᱟᱸᱜ᱾ ᱵᱟᱨ ᱛᱤᱛᱮ ᱵᱟᱨ ᱛᱤᱛᱮ ᱪᱩᱯᱩᱜ ᱦᱳᱭᱳᱜᱼᱟ ᱦᱟᱸᱜ ᱟᱹᱴᱤᱭᱟᱠᱚ ᱦᱟᱸᱜ᱾
ᱦᱳᱭ ᱦᱳᱭᱛᱚ ᱟᱫᱚᱧ ᱞᱟᱹᱭ ᱫᱟ ᱤᱭᱟᱹ ᱛᱤᱱ ᱜᱷᱚᱱᱰᱟ ᱠᱚ ᱛᱳᱫᱟ?
ᱢᱟᱱᱮ ᱢᱚᱬᱮ ᱜᱷᱚᱱᱰᱟ ᱠᱚ ᱛᱩᱫᱟ ᱦᱟᱸᱜ ᱟᱞᱮᱥᱮᱜ ᱫᱚ᱾
ᱚ ᱢᱚᱬᱮ ᱜᱟᱱᱰᱟ ᱠᱚ ᱛᱩᱫᱟ ᱢᱟᱱᱮ ᱚᱸᱰᱮ ᱢᱤᱫᱴᱟᱝ ᱢᱚᱡᱩᱨᱤ ᱦᱩᱭ ᱱᱟ ᱦᱮᱸ ᱵᱟᱝ? ᱦᱮᱸ ᱢᱤᱫᱴᱟᱝ ᱠᱟᱹᱢᱤ ᱦᱳᱭᱱᱟ ᱟᱨᱠᱤ᱾ ᱚᱱᱟᱨᱮ ᱯᱮᱥᱚ ᱴᱟᱠᱟ᱾
ᱦᱳᱭ᱾
ᱚ ᱟᱞᱮ ᱥᱮᱜ ᱫᱚ ᱢᱟᱱᱮ ᱢᱤᱫ ᱦᱟᱛᱟ ᱜᱮᱠᱚ ᱟᱴᱤᱭᱟ ᱢᱟᱱᱮ ᱢᱤᱜ ᱦᱟᱛᱟ ᱵᱚᱞᱛᱮ ᱜᱮᱞᱮ ᱵᱟᱨᱭᱟ ᱛᱤᱛᱮ ᱡᱟᱦᱟᱸᱟᱢ ᱚᱨ ᱟᱹᱜᱩ ᱠᱮᱜ ᱛᱮᱢ ᱟᱹᱴᱤᱭᱟ ᱦᱮᱸᱥᱮ?
ᱦᱳᱭ ᱦᱳᱭ᱾
ᱠᱚᱠᱚᱣᱟᱜ ᱠᱚᱠᱚ ᱠᱟᱹᱢᱤᱭᱟ᱾ ᱛᱟᱯᱚᱨᱮ ᱚᱱᱟ ᱫᱚ ᱢᱟᱱᱮ ᱢᱤᱫ ᱦᱟᱞᱟ ᱟᱴᱤ ᱦᱩᱭᱱᱟ ᱟᱨᱠᱤ᱾ ᱟᱫᱚ ᱚᱱᱟᱝ ᱠᱟᱱᱟᱜ ᱜᱮ ᱵᱟᱨᱚ ᱜᱚᱱᱰᱟ ᱠᱚ ᱛᱩᱫᱟ᱾ ᱟᱨ ᱦᱮᱜᱼᱮ ᱱᱮᱛᱟᱨ ᱨᱮᱴ ᱠᱚ ᱵᱟᱹᱲᱛᱤ ᱭᱮᱫ ᱛᱮ ᱵᱟᱨᱥᱚ ᱴᱟᱠᱟ ᱟᱠᱟᱫᱟ ᱠᱚ᱾
ᱚ ᱟᱯᱮ ᱥᱮᱜ ᱫᱚ ᱫᱚᱢᱮ ᱜᱮ ᱠᱚᱢ ᱫᱚ᱾ ᱥᱮ
ᱦᱮᱸ᱾ ᱟᱫᱚ ᱚᱱᱛᱮ ᱱᱟᱢᱟᱞ ᱫᱤᱥᱚᱢᱟᱜ ᱫᱚ ᱮᱢᱱᱤ ᱛᱮᱦᱚᱸ ᱵᱟᱹᱲᱛᱤ ᱜᱮᱭᱟ, ᱱᱚᱛᱮ ᱱᱟᱜ ᱫᱚ ᱞᱚᱠᱟᱞ ᱨᱮᱭᱟᱜ ᱛᱚ᱾
ᱦᱳᱭ ᱦᱳᱭ᱾
ᱦᱩᱸ᱾
ᱟᱫᱚ ᱦᱳᱲᱳ ᱵᱮᱜᱚᱨ ᱟᱨ ᱪᱮᱜ ᱠᱚᱯᱮ ᱪᱟᱥᱛᱮ ᱟᱯᱮ ᱫᱚ?
ᱟᱞᱮ ᱱᱤᱛᱚᱜ ᱦᱳᱲᱳ, ᱦᱳᱲᱳ, ᱦᱳᱲᱳ ᱵᱟᱨ ᱠᱟᱴ ᱪᱟᱥ ᱟᱞᱮ᱾ ᱛᱟᱯᱚᱨᱮ ᱟᱹᱞᱩ, ᱠᱷᱚᱥᱞᱟ, ᱛᱩᱲᱤ ᱜᱷᱩᱢ ᱟᱨ ᱱᱤᱛᱳᱜ ᱫᱚ ᱦᱳᱲᱳ ᱦᱚᱸ ᱪᱟᱞᱟᱜᱼᱟ, ᱟᱨ ᱠᱟᱞᱞᱟ, ᱠᱟᱞᱞᱟ ᱵᱮᱥᱤ ᱪᱟᱥ ᱦᱳᱭᱳᱜᱼᱟ᱾
ᱟᱪᱪᱷᱟ᱾
ᱠᱩᱸᱫᱽᱨᱤ ᱠᱚᱫᱚ ᱠᱚᱢ ᱠᱚᱢ ᱢᱮᱱᱟᱜᱼᱟ ᱟᱨᱠᱤ ᱚᱠᱚᱭ ᱠᱚᱠᱚ ᱨᱚᱦᱚᱭ ᱠᱟᱫᱟ ᱚᱠᱚᱭ ᱠᱚᱫᱚ ᱵᱟᱝ, ᱠᱟᱞᱞᱟ ᱠᱚ ᱨᱚᱦᱚᱭᱟ, ᱫᱚᱢᱮ ᱟᱨ ᱱᱚᱛᱮ ᱫᱚᱢᱮ ᱠᱚ ᱤᱭᱟᱹ ᱠᱚ ᱦᱤᱡᱩᱜᱼᱟ, ᱵᱮᱯᱥᱤᱠ ᱠᱚ ᱦᱤᱡᱩᱜᱼᱟ ᱟᱨᱠᱤ᱾ ᱯᱳᱱ ᱴᱷᱮᱱ ᱢᱚᱬᱮᱴᱷᱮᱱ ᱠᱚ ᱫᱩᱲᱩᱵ ᱟ᱾ ᱚᱲᱟᱜ ᱥᱳᱨ ᱠᱷᱚᱱ ᱜᱮᱠᱚ ᱤᱫᱤᱭᱟ ᱟᱨᱠᱤ᱾
ᱦᱮᱸ ᱮ ᱢᱟᱱᱮ ᱦᱤᱡᱩᱜ ᱟᱠᱚ ᱩᱱᱠᱩ ᱜᱮ ᱢᱟᱱᱮ ᱵᱟᱡᱟᱨ ᱦᱚᱸ ᱤᱫᱤ ᱵᱟᱝ ᱦᱩᱭᱩᱜᱼᱟ ᱥᱮ ᱪᱮᱫ?
ᱵᱟᱝ, ᱵᱟᱡᱟᱨ ᱫᱚ ᱵᱟᱝ ᱟᱨᱠᱤ᱾
ᱱᱩᱠᱩ ᱫᱚ ᱟᱫᱚ ᱨᱟᱥᱛᱟ ᱨᱮᱠᱚ ᱫᱩᱲᱩᱵᱼᱟ ᱟᱨᱠᱤ᱾ ᱟᱫᱚ ᱠᱚ ᱵᱮᱯᱥᱤ ᱜᱮ ᱟᱫᱚ ᱚᱠᱚᱭ ᱚᱠᱟ ᱞᱮᱠᱟ ᱠᱚ ᱫᱚᱨᱫᱟᱢᱟ ᱟᱨᱠᱤ ᱫᱚᱨᱫᱟᱢ ᱵᱚᱞᱛᱮ ᱜᱮᱞᱮ ᱢᱤᱜ ᱨᱮᱴ ᱜᱮ ᱛᱟᱦᱮᱱᱟ᱾ ᱟᱨᱠᱤ ᱢᱤᱫ ᱵᱟᱨ ᱴᱟᱠᱟ ᱦᱟᱱᱛᱮ ᱦᱟᱱᱛᱮ ᱱᱟᱛᱮᱜᱼᱟ, ᱚᱱᱠᱟ
ᱵᱟᱝ ᱟᱞᱮ ᱥᱮᱫ ᱫᱚ ᱦᱟᱸᱜ ᱚᱱᱠᱟ ᱫᱚ ᱵᱟᱝ ᱛᱚ ᱱᱚᱝᱠᱟ ᱤᱫᱤ ᱦᱩᱭᱩᱜᱼᱟ, ᱟᱞᱮ ᱥᱮᱜ ᱫᱚ᱾ ᱱᱚᱝᱠᱟ ᱡᱩᱫᱤᱢ ᱪᱟᱥ ᱠᱟᱜᱼᱟ ᱟᱫᱚ ᱱᱚᱣᱟ ᱠᱚᱫᱚ ᱤᱫᱤ ᱦᱳᱭᱳᱜ ᱛᱟᱢᱟ ᱦᱟᱸᱜ᱾
ᱟᱞᱮ ᱫᱚ ᱢᱟᱨᱠᱮᱴ ᱫᱚ ᱵᱟᱠᱳ ᱠᱚ ᱤᱫᱤᱭᱟ ᱟᱨᱠᱤ ᱢᱟᱱᱮ ᱩᱱᱠᱩ ᱵᱚᱲᱚ ᱯᱟᱹᱴᱤ ᱠᱚ ᱦᱤᱡᱩᱜᱼᱟ᱾ ᱩᱱᱠᱩ ᱠᱚ ᱦᱤᱡᱩᱜ ᱛᱮ ᱜᱟᱹᱲᱤ ᱨᱮᱠᱚ ᱛᱩᱞᱟᱹᱣᱟ ᱟᱨ ᱠᱚ ᱤᱫᱤᱭᱤᱭᱟ,
ᱦᱚᱸ ᱟᱞᱮᱥᱮᱜ ᱫᱚ ᱵᱟᱝ ᱚᱱᱠᱟ ᱤᱫᱤ ᱦᱩᱭᱩᱜ ᱛᱟᱢᱟ ᱚᱱᱠᱟ ᱟᱲᱚᱛ ᱵᱟᱹᱭᱥᱟᱹᱜᱼᱟ ᱚᱱᱠᱟ᱾
ᱥᱚᱵᱡᱤ ᱟᱲᱚᱛ ᱠᱚ ᱟᱫᱚ ᱚᱸᱰᱮ ᱤᱫᱤ ᱦᱩᱭᱩᱜ ᱛᱟᱢᱟ᱾ ᱟᱫᱚ ᱵᱟᱠᱚ ᱦᱤᱡᱩᱜᱼᱟ ᱟᱞᱮ ᱥᱮᱫ ᱫᱚ ᱦᱟᱸᱜ ᱚᱱᱠᱟ᱾
ᱟᱨ ᱠᱟᱹᱴᱤᱡ ᱫᱚ ᱟᱫᱚ ᱤᱭᱟᱹ ᱠᱟᱨᱞᱟ ᱥᱚᱢᱚᱭ ᱫᱚ ᱚᱱᱠᱟ ᱯᱟᱴᱤ ᱠᱚ ᱦᱤᱡᱩᱜᱼᱟ᱾ ᱟᱨ ᱡᱟᱦᱟᱸ ᱫᱚ ᱠᱩᱸᱫᱽᱨᱤ ᱯᱚᱴᱚᱞ ᱡᱷᱤᱸᱜᱟᱹ ᱥᱚᱥᱟ ᱚᱱᱟ ᱠᱚᱫᱚ ᱢᱟᱱᱮ ᱠᱚᱢ ᱠᱚᱢ ᱠᱚ ᱤᱭᱟᱹᱭ ᱟᱥᱮ ᱚᱱᱟ ᱠᱚᱫᱚ ᱵᱟᱡᱟᱨ ᱛᱮ ᱤᱫᱤ ᱦᱚᱴᱚᱠᱟᱜ ᱦᱩᱭᱩᱜᱼᱟ, ᱚᱱᱟ ᱦᱚᱸ ᱜᱩᱰᱟᱣᱩᱱ ᱨᱮ᱾ ᱟᱨᱠᱤ ᱡᱟᱦᱟᱸ ᱛᱤᱱᱟᱹᱜ ᱜᱮ ᱢᱤᱫ ᱵᱚᱥᱛᱟ ᱵᱟᱨ ᱵᱚᱥᱛᱟ
ᱛᱟᱦᱚᱞᱮ ᱟᱹᱵᱤᱱ ᱱᱟᱢᱟᱞ ᱠᱟᱹᱢᱤ ᱠᱚᱵᱤᱱ ᱦᱮᱡ ᱵᱟᱲᱟᱣ ᱟᱠᱟᱱᱟ ᱥᱮ ᱵᱟᱝᱜᱮ?
ᱵᱟᱝ ᱩᱱᱟᱹᱜ ᱫᱷᱟᱹᱨᱤᱡ ᱫᱚ ᱵᱟᱝ᱾ ᱱᱟᱢᱟᱞ ᱠᱚᱜᱮ ᱵᱟᱝ ᱧᱮᱞ ᱦᱩᱭ ᱠᱟᱱᱟ᱾
ᱦᱳᱭ ᱟᱫᱚ ᱱᱟᱢᱟᱞ ᱥᱮᱫ ᱦᱚᱸ ᱚᱱᱠᱟ ᱦᱤᱡᱩᱜ ᱦᱩᱭᱩᱜ ᱜᱮᱫᱚ ᱚᱱᱠᱟ ᱯᱚᱨᱚᱵᱽ ᱮᱱᱮᱡ ᱠᱚ ᱦᱤᱡᱩᱜ ᱯᱮ ᱱᱚᱛᱮ ᱦᱚᱸ᱾ ᱧᱮᱞ ᱤᱫᱤᱯᱮ ᱱᱟᱢᱟᱞ ᱫᱤᱥᱚᱢ ᱦᱚᱸ᱾
ᱦᱮᱸ ᱚᱱᱛᱮ ᱯᱚᱨᱚᱵᱽ ᱠᱚ ᱦᱩᱭᱩᱜᱼᱟ᱾
ᱦᱳᱭ ᱚᱱᱠᱟ ᱥᱤᱞᱫᱟᱹ ᱯᱟᱛᱟ ᱞᱮᱠᱟᱜᱮ ᱱᱚᱰᱮ ᱦᱚᱸ ᱚᱱᱠᱟ ᱦᱩᱭᱩᱜᱼᱟ ᱦᱟᱸᱜ᱾
ᱚ ᱟᱞᱮᱭᱟᱜ ᱛᱚ ᱱᱚᱰᱮ ᱯᱚᱨᱚᱵᱽ ᱮᱱᱮᱡ ᱥᱟᱡᱟᱣ ᱥᱟᱯᱲᱟᱣ ᱵᱟᱹᱱᱩᱜᱼᱟ᱾ ᱠᱤᱱᱛᱩ ᱢᱟᱜᱽ ᱢᱚᱬᱮ ᱫᱚᱱ ᱠᱚ ᱪᱟᱞᱟᱜ ᱛᱟᱞᱮᱭᱟ ᱠᱚᱲᱟ ᱜᱤᱫᱽᱨᱟᱹ ᱠᱩᱲᱤ ᱦᱚᱯᱚᱱ
ᱢᱟᱜᱽᱢᱚᱬᱮ ᱨᱮ ᱟᱨᱠᱤ ᱯᱚᱨᱚᱵᱽ ᱮᱱᱮᱡ ᱠᱚᱫᱚ ᱵᱟᱹᱱᱩᱜᱼᱟ᱾ ᱚᱱᱟ ᱠᱚᱫᱚ
ᱦᱮᱸ ᱚᱱᱛᱮ ᱞᱤᱧ ᱧᱮᱞ ᱫᱚᱞᱤᱧ ᱧᱮᱞ ᱟᱠᱟᱫ ᱟᱞᱤᱧ ᱦᱚᱸ ᱚᱱᱛᱮ ᱚᱱᱠᱟ ᱢᱟᱜᱽᱢᱚᱬᱮ ᱫᱚᱱ ᱠᱚ ᱫᱚᱢᱮ ᱠᱚ ᱪᱟᱞᱟᱜ ᱜᱮᱭᱟ ᱚᱱᱛᱮ ᱫᱚ᱾ ᱧᱮᱞ ᱦᱚᱞᱤᱧ ᱧᱮᱞ ᱟᱠᱟᱫ ᱠᱚᱣᱟ ᱵᱟᱝ᱾ ᱟᱹᱞᱤᱧ ᱦᱚᱸ ᱚᱱᱛᱮ ᱨᱮᱜᱮᱱᱞᱤᱧ ᱛᱟᱦᱮᱸ ᱫᱚᱞᱤᱧ ᱛᱟᱦᱮᱸ ᱠᱟᱱ ᱜᱮᱭᱟ᱾
ᱟᱪᱪᱷᱟ
ᱞᱤᱧ ᱧᱮᱞ ᱟᱠᱟᱫ ᱠᱚᱣᱟ ᱚᱱᱮ ᱡᱟᱦᱟᱸ ᱫᱚ ᱢᱟᱱᱮ ᱡᱟᱦᱟᱸ ᱫᱚ ᱞᱟᱹᱭ ᱜᱟᱱᱚᱜᱼᱟ, ᱚᱱᱠᱟ ᱚᱱᱠᱟ ᱡᱮᱞᱟ ᱡᱟᱦᱮᱨ ᱜᱟᱲ ᱠᱚᱨᱮ ᱢᱟᱜᱽᱢᱚᱬᱮᱜ ᱠᱟᱱ ᱛᱟᱦᱮᱸᱫ ᱠᱚ ᱚᱱᱟ ᱠᱚᱨᱮ ᱞᱤᱧ ᱪᱟᱞᱟᱣ ᱞᱮᱱ ᱛᱟᱦᱮᱫ-ᱟ ᱚᱱᱠᱟ ᱟᱭᱢᱟ ᱟᱹᱛᱳ ᱨᱮᱱ ᱦᱚᱲ ᱜᱮᱠᱚ ᱧᱮᱞᱮᱫ ᱠᱚᱣᱟᱞᱤᱧ ᱡᱮ ᱚᱱᱠᱟ ᱟᱞᱟᱫᱟ ᱟᱞᱟᱫᱟ ᱡᱟᱹᱨᱥᱤ ᱦᱚᱨᱚᱜ ᱠᱟᱛᱮ ᱠᱚ ᱫᱚᱱ ᱠᱚ ᱦᱮᱡ ᱟᱠᱟᱱᱟ᱾
ᱚ ᱚᱠᱟ ᱚᱱᱠᱟ ᱚᱱᱠᱟᱱᱟᱜ ᱫᱚ ᱵᱟᱠᱚ ᱪᱟᱞᱟᱜᱼᱟ᱾ ᱩᱱᱠᱩ ᱫᱚ ᱱᱚᱸᱰᱮ ᱠᱚᱫᱚ ᱚᱱᱠᱟᱱᱟᱜ ᱠᱚᱫᱚ ᱢᱟᱱᱮ ᱤᱭᱟᱹ ᱠᱚᱨᱮᱫᱚ ᱵᱟᱠᱚ ᱤᱫᱤ ᱟᱠᱟᱫᱟ ᱡᱟᱦᱟᱸ ᱠᱚᱨᱮᱜ ᱫᱚᱠᱚ ᱵᱟᱦᱟ ᱢᱟᱜ ᱢᱚᱸᱬᱮᱜᱼᱟ᱾ ᱚᱸᱰᱮ ᱠᱚ ᱚᱱᱠᱟᱱᱟᱜ ᱨᱮᱠᱚ ᱪᱟᱞᱟᱜᱼᱟ᱾
ᱵᱟᱝᱠᱷᱟᱱ ᱫᱚ ᱯᱚᱨᱚᱵᱽ ᱮᱱᱮᱡ ᱚᱱᱠᱟ ᱫᱚ ᱡᱷᱚᱛᱚ ᱠᱤᱪᱷᱩ ᱜᱮ ᱢᱮᱱᱟᱜᱼᱟ ᱩᱱᱟᱹᱜ ᱵᱟᱠᱚ ᱤᱭᱟᱹ ᱟᱠᱟᱫᱟ ᱟᱨᱠᱤ ᱡᱮ ᱯᱚᱨᱚᱵᱽ ᱮᱱᱮᱡ ᱤᱫᱤ ᱦᱩᱭᱩᱜᱼᱟ ᱚᱱᱠᱟᱱᱟᱜ ᱫᱚ ᱵᱟᱹᱱᱩᱜᱼᱟ ᱟᱨᱠᱤ ᱩᱱᱟᱹᱜ ᱜᱟᱱ ᱢᱟᱱᱮ ᱱᱟᱪᱚᱱᱤᱭᱟᱹ ᱦᱚᱸᱛᱚ ᱫᱚᱨᱠᱟᱨᱚᱜᱼᱟ ᱨᱩᱨᱩ ᱠᱚᱦᱚᱸ ᱫᱚᱨᱠᱟᱨᱚᱜᱼᱟ ᱮᱸ
ᱦᱳᱭ ᱟᱫᱚ ᱧᱮᱞ ᱫᱚᱧ ᱧᱮᱞ ᱟᱠᱟᱮᱞᱫᱟ ᱟᱯᱮ ᱥᱮᱱᱟᱜ ᱴᱟᱢᱟᱠ ᱠᱚᱫᱚ ᱫᱚᱢᱮᱜᱮ ᱜᱮ ᱥᱮᱬᱟ ᱥᱮᱬᱟ ᱜᱮᱭᱟ ᱦᱟᱢᱟᱞ ᱦᱚᱸ ᱦᱟᱢᱟᱞ ᱜᱮᱭᱟ
ᱦᱮᱸ ᱟᱯᱮ ᱥᱮᱫ ᱫᱚ
ᱟᱞᱮᱥᱮᱫ ᱫᱚ ᱚᱱᱠᱟ ᱫᱚ ᱵᱟᱝ ᱨᱟᱣᱟᱞ ᱨᱟᱣᱟᱞ ᱧᱚᱜ ᱜᱮᱭᱟ ᱟᱞᱮ ᱥᱮᱫ ᱫᱚ ᱦᱟᱸᱜ ᱦᱮᱸ
ᱚ ᱟᱨ ᱤᱭᱟᱹ ᱢᱟᱱᱮ ᱪᱮᱫ ᱤᱧ ᱞᱟᱹᱭᱟ ᱤᱭᱟᱹ ᱢᱟᱱᱮ ᱱᱚᱛᱮ ᱨᱮᱫᱚ ᱦᱟᱱᱮ ᱡᱮᱢᱚᱱ ᱠᱟᱹᱞᱤ ᱯᱩᱡᱟᱹᱜ ᱥᱚᱢᱚᱭ ᱠᱚ ᱥᱚᱨᱦᱟᱭᱚᱜᱼᱟ᱾ ᱟᱯᱮᱥᱮᱫ ᱫᱚ?
ᱟᱞᱮ ᱥᱮᱫ ᱦᱚᱸ ᱚᱱᱠᱟ ᱜᱮ ᱠᱟᱹᱞᱤ ᱯᱩᱡᱟᱹ ᱥᱮᱫ ᱜᱮ ᱦᱳᱭ ᱠᱟᱹᱞᱤ ᱯᱩᱡᱟᱹ ᱤᱡᱟᱹ ᱜᱮ ᱦᱟᱜ ᱢᱟᱱᱮ ᱟᱞᱮ ᱫᱚ ᱢᱟᱱᱮ ᱟᱯᱮ ᱥᱮᱫ ᱠᱷᱚᱱ ᱠᱟᱹᱴᱤᱡ ᱵᱷᱮᱜᱟᱨ ᱧᱚᱜ ᱜᱮ ᱛᱟᱞᱮᱭᱟ ᱢᱟᱱᱮ ᱤᱭᱟᱹ ᱠᱚ ᱵᱟᱠᱷᱟᱱ ᱮᱠᱤ ᱮᱠᱤ ᱜᱮ ᱞᱟᱹᱭ ᱜᱟᱱᱚᱜᱼᱟ
ᱪᱮᱫ ᱵᱷᱮᱜᱟᱨᱟ?
ᱟᱯᱮᱥᱮᱫ ᱚᱠᱟ ᱴᱟᱭᱤᱢ ᱨᱮ ᱯᱮ ᱥᱚᱨᱦᱟᱭᱚᱜᱟ ᱟᱞᱮ ᱦᱚᱸ ᱚᱱᱟ ᱴᱟᱭᱤᱢ ᱨᱮᱜᱮ ᱥᱟᱠᱨᱟᱛ ᱦᱚᱸ ᱚᱱᱟ ᱴᱟᱭᱤᱢ ᱨᱮᱜᱮ ᱞᱟᱹᱭ ᱜᱟᱱᱚᱜ-ᱟ ᱠᱟᱹᱴᱤᱡ ᱢᱟᱱᱮ ᱳᱭ ᱨᱚᱲ ᱠᱚ ᱠᱟᱹᱴᱤᱡ ᱟᱞᱟᱫᱟ ᱧᱚᱜ ᱜᱮᱛᱟᱵᱚᱱᱟ
ᱦᱮᱸ
ᱟᱯᱮ ᱥᱮᱱᱟᱜ ᱟᱞᱮ ᱥᱮᱱᱟᱜ ᱠᱟᱹᱴᱤᱡ
ᱦᱮᱸ
ᱱᱟᱢᱟᱞ ᱦᱚᱲ ᱫᱚ ᱡᱩᱫᱤ ᱟᱯᱮᱥᱮᱫ ᱪᱟᱞᱟᱣ ᱠᱟᱛᱮ ᱡᱩᱫᱤ ᱨᱚᱲ ᱞᱮᱠᱟ ᱠᱚ ᱵᱩᱡᱷᱟᱹᱣ ᱮᱭᱟ ᱡᱮ ᱱᱩᱭ ᱫᱚ ᱱᱟᱢᱟᱞ ᱫᱤᱥᱚᱢ ᱦᱚᱲ ᱠᱟᱱᱟᱭ
ᱦᱮᱸ ᱦᱮᱸ ᱟᱨ ᱱᱚᱛᱮᱱ ᱠᱚ ᱦᱚᱲ ᱡᱩᱫᱤ ᱚᱸᱰᱮ ᱪᱟᱞᱟᱜ-ᱟ ᱩᱱᱤ ᱦᱚᱸ ᱵᱩᱡᱷᱟᱹᱣᱭᱟ ᱟᱨᱠᱤ ᱦᱮᱸ ᱛᱟᱦᱚᱞᱮ ᱟᱯᱮ ᱥᱮᱫ ᱫᱚ ᱵᱤᱨ ᱠᱚ ᱢᱮᱱᱟᱜ-ᱟ ᱥᱮ ᱵᱟᱹᱱᱩᱜ-ᱟ
ᱟᱞᱮᱥᱮᱫ ᱫᱚ ᱵᱤᱨ ᱫᱚ ᱵᱟᱹᱱᱩᱜ-ᱟ ᱟᱞᱮᱥᱮᱫ ᱫᱚ ᱯᱷᱟᱠᱟ ᱟᱨ
ᱤᱭᱟᱹ ᱛᱟᱦᱚᱞᱮ ᱤᱭᱟᱹ ᱯᱤᱴᱷᱟᱹ ᱠᱚᱫᱚᱯᱮ ᱡᱚᱢ ᱜᱮᱭᱟ ᱵᱟᱝ ᱥᱮ ᱟᱯᱮ ᱫᱚ ᱯᱟᱛᱲᱟ ᱯᱤᱴᱷᱟᱹᱭᱟᱯᱮ ᱥᱮ ᱵᱟᱝ
ᱥᱟᱠᱨᱟᱛ ᱠᱚ ᱨᱩᱱᱰᱟᱹ ᱠᱚ ᱥᱚᱨᱦᱟᱭ ᱠᱚ ᱟᱢᱵᱟᱵᱚᱛᱤ ᱠᱚ
ᱦᱳᱭ ᱟᱞᱮ ᱥᱮᱫ ᱫᱚ ᱦᱟᱸᱜ ᱤᱭᱟᱹ ᱚᱱᱠᱟ ᱥᱟᱨᱡᱚᱢ ᱥᱟᱠᱟᱢ ᱫᱚ ᱵᱟᱝ ᱧᱟᱢᱚᱜ-ᱟ ᱟᱫᱚ ᱠᱟᱭᱨᱟ ᱥᱟᱠᱟᱢ ᱨᱮᱜᱮ ᱠᱚ ᱯᱤᱴᱷᱟᱹᱭᱟ ᱟᱞᱮᱥᱮᱫ ᱫᱚ ᱦᱟᱸᱜ
ᱚ ᱥᱟᱨᱡᱚᱢ ᱥᱟᱠᱟᱢ ᱫᱚ ᱵᱟᱡᱟᱨ ᱮᱢᱱᱤ ᱢᱟᱨᱠᱮᱴ ᱠᱚᱨᱮ ᱵᱟᱠᱚ ᱤᱫᱤ ᱜᱮᱭᱟ ᱢᱟᱨᱠᱮ ᱢᱟᱨᱠᱮᱴ ᱫᱚ ᱵᱟᱝ ᱦᱟᱴ ᱠᱚᱨᱮ
ᱟᱫᱚ ᱟᱞᱮ ᱥᱮᱫ ᱫᱚ ᱚᱱᱠᱟ ᱫᱚ ᱦᱟᱴ ᱦᱩᱭᱩᱜ ᱨᱮᱦᱚᱸ ᱚᱱᱠᱟᱱᱟᱜ ᱦᱟᱴ ᱫᱚ ᱵᱟᱝ ᱦᱩᱭᱩᱜ-ᱟ ᱛᱚ ᱟᱞᱮᱥᱮᱫ ᱫᱚ ᱟᱯᱮ ᱞᱮᱠᱟ ᱡᱮ ᱥᱟᱨᱡᱚᱢ ᱥᱟᱠᱟᱢ ᱠᱚᱦᱚᱸ ᱠᱚ ᱟᱹᱜᱩᱭᱟ
ᱦᱮᱸ
ᱦᱩᱭᱩᱜ-ᱟ ᱢᱟᱱᱮ ᱳᱭ ᱡᱟᱦᱟᱸ ᱫᱚ ᱥᱩᱱᱩᱢ ᱵᱩᱞᱩᱝ ᱚᱱᱟ ᱠᱚᱜᱮ ᱠᱚ ᱟᱹᱠᱷᱨᱤᱧᱟ ᱜᱮᱸᱫᱟᱜ
ᱫᱤᱥᱚᱢ ᱥᱮᱫ ᱦᱤᱡᱩᱜ ᱯᱮ ᱟᱨᱠᱤ ᱯᱤᱴᱷᱟᱹ ᱠᱚ ᱡᱚᱢ ᱟᱨᱠᱤ
ᱦᱳᱭ ᱚᱱᱟ ᱞᱟᱹᱜᱤᱫ ᱜᱮ ᱦᱟᱸᱜ ᱯᱟᱴᱟ ᱵᱤᱱᱫᱟᱹ ᱞᱮ ᱪᱟᱞᱟᱜ ᱞᱟᱹᱜᱤᱫᱦ ᱯᱤᱴᱷᱟᱹ ᱡᱚᱢ ᱮᱜᱚ ᱫᱚᱢᱮ ᱧᱟᱢᱚᱜ-ᱟ ᱥᱮ ᱪᱮᱫ ᱯᱟᱴᱟᱵᱤᱱᱫᱟᱹ